ᱢᱮᱱ ᱫᱤᱧ ᱾
ᱦᱮᱸ ᱟᱸᱡᱚᱢ ᱧᱟᱢᱮᱫ ᱜᱮᱭᱟ ᱞᱤᱧ ᱟᱹᱵᱤᱱ ᱵᱤᱱ ᱟᱸᱡᱚᱢ ᱧᱟᱢᱮᱫ ᱜᱮᱭᱟ ᱛᱚ᱾
ᱦᱮᱸ ᱟᱸᱡᱚᱢ ᱠᱟᱱ ᱜᱮᱭᱟ᱾
ᱦᱩᱸ
ᱟᱨ ᱪᱮᱫ ᱠᱚ ᱞᱟᱹᱭᱟ ᱦᱟᱸᱜ ᱪᱮᱫ ᱤᱫᱤ ᱠᱟᱛᱮᱫ ᱞᱟᱝ ᱜᱟᱞᱢᱟᱨᱟᱣᱟᱼ
ᱦᱩᱸ ᱱᱚᱝᱠᱟᱱ ᱟᱵᱤᱱᱟᱜ ᱩᱭᱦᱟᱹᱨ ᱨᱮ ᱡᱟᱦᱟᱸ ᱠᱟᱱᱟᱜ ᱠᱟᱛᱷᱟ ᱠᱚ ᱢᱮᱱᱟᱜᱼᱟ ᱤᱭᱟᱹ ᱥᱟᱠᱟᱢ ᱠᱚ᱾
ᱥᱮ ᱵᱟᱹᱱᱩᱜ ᱟᱱᱟ᱾
ᱦᱮᱸ ᱪᱮᱫ ᱠᱚ ᱞᱟᱹᱭᱟ ᱱᱚᱝᱠᱟ ᱡᱮ᱾ ᱟᱵᱚᱣᱟᱜ ᱯᱟᱹᱨᱤᱥ ᱠᱚ ᱛᱟᱦᱮᱸ ᱠᱟᱱᱟ ᱟᱫᱚ ᱦᱟᱸᱜ ᱛᱤᱱᱟᱹᱜ ᱵᱤᱱ ᱵᱟᱲᱟᱭᱟ ᱢᱟᱱᱮ ᱚᱠᱟ ᱚᱠᱟ? ᱚᱠᱟ ᱥᱮ ᱛᱤᱱᱟᱹᱜ ᱯᱟᱹᱨᱤᱥ ᱠᱚ ᱢᱮᱱᱟᱜ ᱛᱟᱵᱚᱱᱟ᱾
ᱦᱩᱸ ᱯᱟᱹᱨᱤᱥ ᱠᱚᱢᱟ᱾ ᱟᱹᱰᱤ ᱜᱟᱱ ᱜᱮ ᱢᱮᱱᱟᱜᱼᱟ ᱟᱫᱚ ᱴᱷᱤᱠ ᱠᱷᱩᱵ ᱮᱠᱴᱟ ᱫᱚ ᱵᱟᱹᱞᱤᱧ ᱵᱟᱲᱟᱭᱟ ᱟᱞᱤᱧ ᱫᱚ ᱦᱟᱸᱜ? ᱚᱱᱟ ᱤᱫᱤᱭ ᱟᱛᱮ᱾
ᱟᱹᱵᱤᱱ ᱵᱤᱱ ᱵᱟᱰᱟᱭ ᱜᱮᱭᱟ ᱥᱮ ᱵᱟᱝᱟ?
ᱦᱮᱸ ᱢᱮᱱᱟ ᱠᱚ ᱵᱟᱝᱢᱟ ᱟᱵᱚᱣᱟᱜ ᱫᱚ᱾ ᱥᱮ ᱯᱟᱲᱦᱟᱣ ᱵᱟᱲᱟ ᱦᱩᱭ ᱟᱠᱟᱱᱟ ᱦᱟᱸᱜ ᱜᱮᱞᱵᱟᱨ ᱜᱚᱴᱟᱝ ᱯᱟᱹᱨᱤᱥ ᱢᱮᱱᱟᱜᱼᱟ ᱟᱨᱠᱤ᱾
ᱟᱪᱪᱷᱟ᱾
ᱦᱮᱸ ᱟᱫᱚ ᱟᱭᱢᱟ ᱞᱮᱠᱟᱱᱟᱜ ᱯᱟᱹᱨᱤᱥ ᱠᱚ ᱢᱮᱱᱟᱜᱼᱟ ᱡᱮᱢᱚᱱ ᱟᱵᱚᱣᱟᱜ ᱫᱚ ᱚᱱᱠᱟ᱾ ᱢᱟᱱᱰᱤ ᱠᱤᱥᱠᱩ ᱴᱩᱰᱩ ᱵᱮᱥᱨᱟ᱾
ᱦᱮᱸ ᱦᱮᱸ᱾
ᱦᱚᱜ ᱚᱱᱟ ᱠᱚ ᱢᱮᱱᱟᱜ ᱛᱟᱵᱚᱱᱟ
ᱦᱮᱸ ᱟᱫᱚ ᱞᱟᱹᱭᱫᱟ ᱦᱟᱸᱜ ᱛᱟᱦᱚᱞᱮ ᱩᱱᱠᱩ ᱡᱟᱦᱟᱸ ᱢᱟᱱᱰᱤ ᱦᱮᱸ ᱢᱟᱱᱰᱤ ᱠᱤᱥᱟᱹᱬ ᱟᱨ ᱠᱤᱥᱠᱩ ᱨᱟᱯᱟᱡ ᱩᱱᱠᱩ ᱪᱟᱜ ᱵᱟᱠᱚ ᱯᱮᱲᱟᱜ ᱟᱠᱚ ᱚᱱᱟ ᱠᱤᱪᱷᱩ ᱵᱤᱱ ᱵᱟᱲᱟᱭᱟ
ᱦᱮᱸ ᱦᱮᱸ ᱩᱸ ᱢᱟᱱᱮ ᱱᱚᱝᱠᱟ ᱠᱚ ᱞᱟᱹᱭ ᱛᱟᱦᱮᱸᱜ ᱟ ᱵᱟᱝ ᱢᱟ ᱞᱟᱦᱟ ᱛᱮ ᱜᱚᱞᱯᱚ ᱞᱮᱠᱟ ᱛᱮ ᱟᱨᱠᱤ ᱠᱤ ᱮ ᱢᱟᱱᱰᱤ᱾ ᱟᱫᱚ ᱠᱤᱥᱬ ᱠᱚ ᱛᱟᱦᱮᱸ ᱠᱟᱱᱟ ᱟᱫᱚ ᱠᱤᱥᱠᱩ ᱠᱚᱫᱚ ᱨᱟᱯᱟᱡᱽ ᱠᱚ ᱛᱟᱦᱮᱸ ᱠᱟᱱᱟ᱾ ᱟᱫᱚ ᱚᱱᱮ ᱠᱤᱥᱠᱩ ᱨᱟᱯᱟᱡᱽ ᱠᱩ ᱢᱤᱫᱴᱟᱝ ᱥᱟ᱾ ᱟᱫᱚᱢ ᱠᱚ ᱞᱟᱹᱭᱼᱟ ᱦᱤᱡᱩᱜ ᱛᱟᱦᱮᱸ ᱫᱤᱱ ᱜᱮ ᱢᱟᱱᱰᱤ ᱦᱚᱲ ᱠᱚ ᱴᱷᱮᱱ ᱟᱫᱚ᱾
ᱟᱪᱪᱷᱟ
ᱦᱮᱸ ᱟᱫᱚ ᱦᱚᱜᱼᱚ ᱱᱟ ᱜᱮ ᱢᱟᱱᱮ ᱩᱱᱤ᱾ ᱩᱱᱤ ᱥᱟᱫᱚᱢ ᱟᱨᱠᱤ ᱦᱤᱡᱩᱜ ᱛᱟᱦᱮᱱᱟ ᱟᱫᱚ ᱚᱱᱟᱜᱮ ᱩᱱᱠᱩ ᱫᱚᱠᱚ ᱟᱹᱲᱤᱥ᱾ ᱞᱮᱱᱟ ᱟᱨᱠᱤ ᱨᱟᱹᱜᱤᱜ ᱛᱟᱦᱮ ᱱᱟᱠᱚ᱾ ᱴᱟᱝ ᱪᱮᱫ ᱪᱚ ᱵᱟᱹᱧ ᱫᱤᱥᱟᱹᱭᱮᱫᱟ ᱦᱟᱸᱜ ᱱᱚᱝᱠᱟ ᱜᱮ ᱦᱩᱭ ᱞᱮᱱᱟ ᱢᱤᱫᱴᱟᱝ ᱜᱚᱞᱯᱚ ᱞᱮᱠᱟᱛᱮᱠᱚ ᱞᱟᱹᱭᱼᱟ᱾ ᱟᱫᱚ ᱚᱱᱟ ᱠᱷᱟᱹᱛᱤᱨ ᱫᱚ ᱮᱱᱛᱮ ᱟᱨᱠᱤ ᱩᱱᱠᱩ ᱫᱚ ᱟᱷᱟ ᱵᱟᱝᱠᱚ ᱵᱮᱲᱟᱜᱼᱟ ᱟᱨᱠᱤ᱾
ᱦᱮᱸ ᱦᱮᱸ ᱱᱟᱯᱟᱭ ᱠᱟᱛᱷᱟ ᱵᱤᱱ ᱞᱟᱹᱭ ᱠᱟᱫᱟ᱾ ᱟᱫᱚ ᱟᱹᱞᱤᱧ ᱫᱚ ᱚᱱᱟ ᱵᱤᱥᱚᱭ ᱠᱚᱫᱚ᱾ ᱠᱷᱩᱵ ᱦᱟᱸᱜ ᱵᱟᱹᱞᱤᱧ ᱵᱟᱲᱟᱭᱟᱞᱤᱧ ᱚᱱᱟ ᱠᱷᱟᱹᱛᱤᱨ ᱜᱮ ᱦᱟᱸᱜ ᱠᱩᱠᱞᱤ ᱫᱚᱞᱤᱧ ᱫᱚᱦᱚ ᱠᱮᱫᱼᱟ ᱟᱹᱵᱤᱱ ᱴᱷᱮᱱ᱾
ᱞᱟᱹᱭ ᱟᱠᱚ ᱵᱟᱝᱢᱟ ᱚᱱᱠᱟᱜᱮ ᱴᱩᱰᱩ ᱟᱨ ᱥᱟᱶᱛᱮ᱾ ᱵᱮᱥᱨᱟ ᱠᱚᱦᱚᱸ ᱵᱟᱝ ᱠᱚ ᱯᱷᱮᱲᱟᱜᱼᱟ᱾
ᱦᱮᱸ ᱦᱮᱸ
ᱚᱱᱟ ᱦᱚᱸ ᱚᱱᱠᱟ ᱠᱟᱹᱦᱱᱤ ᱞᱮᱠᱟᱟᱜ ᱜᱮ ᱢᱮᱱᱟᱜᱼᱟ ᱟᱨᱠᱤ ᱴᱩᱰᱩ ᱵᱮᱥᱨᱟ ᱠᱚᱦᱚᱸ ᱴᱩᱰᱩ᱾ ᱴᱩᱰᱩ ᱠᱚᱫᱚ ᱨᱩᱥᱤᱠᱟ᱾
ᱦᱮᱸ᱾
ᱟᱸ ᱵᱮᱥᱨᱟ ᱠᱚᱫᱚ ᱠᱚ ᱛᱟᱦᱮᱸ ᱠᱟᱱᱟ᱾ ᱩᱸ ᱚᱝᱠᱟ ᱠᱚ ᱢᱮᱛᱟ ᱠᱚᱣᱟ ᱟᱨᱠᱤ᱾
ᱟᱪᱪᱷᱟ ᱴᱩᱰᱩ ᱠᱩᱢᱟ ᱨᱥᱤᱜᱟᱭ ᱠᱚ ᱞᱟᱹᱭ ᱟᱹᱜᱩᱣᱟᱠᱚᱣᱟ ᱚᱱᱠᱟ ᱵᱚᱱ ᱵᱟᱲᱟᱭ ᱜᱮᱭᱟ ᱦᱟᱸᱜ᱾
ᱦᱩᱸ ᱞᱟᱹᱭ ᱟᱠᱚ ᱵᱟᱝ ᱢᱟ ᱩᱱᱠᱩ ᱵᱮᱥᱨᱟ ᱠᱚᱫᱚ ᱱᱟᱪᱚᱱᱤᱭᱟᱹ ᱠᱚ ᱛᱟᱦᱮᱸ ᱠᱟᱱᱟ᱾ ᱟᱫᱚ ᱚᱱᱠᱟᱜᱮ ᱟᱨᱠᱤ ᱚᱱᱮ ᱪᱮᱫ ᱱᱟᱹᱭ ᱠᱚ ᱞᱟᱹᱭᱟ ᱦᱟᱸᱜ ᱵᱟᱹᱞᱤᱧ ᱫᱤᱥᱟᱹᱭ ᱫᱟ᱾ ᱟᱫᱚ ᱚᱱᱟ ᱱᱟᱹᱭ ᱨᱮᱱᱟᱜ ᱡᱟᱦᱟᱸ ᱢᱤᱫᱴᱟᱝ ᱤᱭᱟᱹ ᱛᱟᱦᱮᱸ ᱠᱟᱱᱟ᱾ ᱪᱮᱫ ᱢᱤᱫᱴᱟᱝ ᱱᱟᱹᱲᱤ ᱛᱮᱠᱚ ᱯᱟᱨᱚᱢᱚᱜ ᱠᱟᱱ ᱛᱟᱦᱮᱸ ᱠᱟᱱᱟ ᱩᱱᱠᱩ ᱴᱩᱰᱩ ᱠᱚ ᱟᱨᱠᱤ᱾
ᱟᱪᱪᱷᱟ
ᱦᱮᱸ ᱟᱸ ᱟᱫᱚ ᱱᱚᱣᱟ ᱡᱟᱦᱟᱸ ᱩᱱᱠᱩ ᱠᱚ ᱪᱟᱞᱟᱜ ᱠᱟᱱ ᱛᱟᱦᱮᱸᱫ ᱵᱮᱥᱨᱟ ᱠᱚᱴᱷᱮᱱ ᱩᱱᱠᱩ ᱡᱟᱦᱟᱸᱭ ᱱᱟᱪᱚᱱᱤᱭᱟᱹ᱾ ᱛᱟᱦᱮᱸ ᱠᱟᱱᱟ ᱚᱱᱰᱮ ᱠᱤᱧ ᱪᱟᱞᱟᱜ ᱠᱟᱱ ᱛᱟᱸᱦᱮᱱᱟ ᱟᱨᱠᱤ ᱴᱩᱰᱩ ᱠᱚᱨᱮᱱ ᱨᱩᱥᱤᱠᱟ ᱠᱚ᱾ ᱟᱫᱚ ᱩᱱᱠᱩ ᱵᱮᱥᱨᱟ ᱦᱚᱲ ᱠᱚᱫᱚ ᱢᱟᱱᱮ ᱚᱱᱟ ᱱᱟᱹᱲᱤ ᱠᱚ ᱢᱟᱜ ᱛᱚᱯᱟᱜ ᱞᱮᱫᱟ ᱥᱮ᱾ ᱠᱚ ᱜᱮᱫ ᱞᱮᱫᱟ ᱟᱨᱠᱤ᱾ ᱟᱫᱚ ᱦᱚᱸ ᱚᱱᱰᱮ ᱠᱷᱚᱡ ᱜᱮ ᱩᱱᱠᱩᱣᱟᱜ ᱢᱤᱫᱴᱟᱱ ᱨᱟᱹᱜᱤ ᱟᱹᱲᱤ ᱥᱤᱨᱡᱟᱹᱣ ᱞᱮᱱ ᱛᱟᱠᱚᱣᱟ᱾ ᱟᱫᱚ ᱚᱱᱠᱟ ᱛᱮᱜᱮ ᱵᱟᱝ ᱠᱚ ᱯᱮᱲᱟᱜᱼᱟ᱾
ᱦᱩᱸ
ᱚᱱᱠᱟ ᱠᱚ ᱢᱮᱱᱟ
ᱟᱨ ᱪᱮᱫ ᱠᱚ ᱞᱟᱹᱭᱼᱟ ᱚᱱᱮ ᱟᱭᱢᱟ ᱞᱮᱠᱟᱱᱟᱜ ᱯᱟᱹᱨᱤᱥ ᱢᱮᱱᱟᱜ ᱛᱟᱵᱚᱱᱟ ᱚᱱᱟ᱾ ᱯᱟᱹᱨᱤᱥ ᱠᱚᱨᱮᱱᱟᱜ ᱟᱨ ᱟᱭᱢᱟ ᱞᱮᱠᱟᱱᱟᱜ ᱜᱮ ᱤᱭᱟᱹ ᱜᱟᱲ ᱠᱚᱦᱚᱸ ᱢᱮᱱᱟᱜᱼᱟ᱾ ᱟᱫᱚ ᱚᱱᱟ ᱠᱚᱫᱚ ᱦᱟᱸᱜ ᱢᱟᱱᱮ ᱟᱹᱰᱤ ᱦᱚᱲ ᱜᱮ ᱵᱟᱝ ᱠᱚ ᱵᱟᱲᱟᱭᱟ ᱟᱨᱠᱤ᱾
ᱦᱳᱭ ᱦᱳᱭ
ᱥᱮᱲᱟᱭᱟᱵᱚᱱ ᱚᱱᱟ ᱠᱚᱦᱚᱸ ᱵᱟᱹᱭ ᱵᱟᱹᱭᱛᱮ ᱵᱟᱝ ᱠᱷᱟᱱ ᱱᱚᱣᱟ ᱫᱚ ᱢᱟᱱᱮ ᱡᱷᱚᱛᱚ ᱦᱚᱲᱟᱜ ᱜᱮ ᱢᱮᱱᱟᱜ-ᱟ᱾ ᱱᱚᱝᱠᱟ ᱜᱟᱲ ᱠᱚ ᱥᱟᱶᱛᱮ ᱤᱧ᱾
ᱚᱱᱟ ᱡᱮᱢᱚᱱ ᱦᱟᱸᱜ ᱪᱟᱢᱯᱟ ᱜᱟᱲ ᱠᱚ ᱟᱨ ᱪᱤ ᱞᱮᱠᱟ ᱚᱱᱠᱟ ᱢᱮᱱᱟᱜ ᱜᱮᱭᱟ ᱴᱷᱤᱠ ᱚᱱᱟ ᱠᱚ ᱤᱫᱤ ᱠᱟᱛᱮᱫ ᱦᱟᱸᱜ ᱚᱠᱚᱭ ᱦᱟᱸᱜ ᱠᱚ ᱩᱸ ᱯᱟᱲᱦᱟᱣ ᱵᱟᱲᱟᱣ ᱟᱠᱟᱱᱟ ᱩᱱᱠᱩ ᱫᱚ ᱴᱷᱤᱠ ᱜᱮ ᱦᱟᱸᱜ ᱠᱚ ᱵᱟᱲᱟᱭ ᱧᱚᱜ-ᱟ ᱵᱷᱟᱜᱮ ᱧᱚᱜ
ᱦᱮᱸ ᱦᱮᱸ ᱟᱫᱚ ᱱᱚᱣᱟ ᱠᱚᱫᱚ ᱦᱟᱢ ᱠᱷᱟᱱ ᱫᱚ ᱢᱟᱱᱮ ᱡᱚᱛᱚ ᱦᱚᱲ ᱫᱚ ᱵᱟᱝᱠᱚ ᱵᱟᱲᱟᱭᱟ ᱛᱚ ᱟᱫᱚ ᱯᱟᱲᱦᱟᱣ ᱦᱩᱭᱩᱜ ᱛᱟᱵᱚᱱᱟ ᱯᱟᱲᱦᱟᱣ ᱥᱟᱶ ᱵᱩᱡᱽ ᱦᱩᱭᱩᱜ ᱛᱟᱵᱚᱱᱟ
ᱦᱩᱸ
ᱟᱨᱚ ᱪᱮᱫ ᱠᱚᱨᱮ ᱦᱚᱜ-ᱚᱭ ᱡᱮ ᱜᱤᱨᱟᱹ ᱠᱚᱦᱚᱸ ᱠᱚ ᱞᱟᱹᱭᱟ ᱵᱟᱝᱢᱟ ᱜᱤᱨᱟᱹ ᱠᱚᱦᱚᱸ ᱯᱮ ᱦᱟᱹᱴᱤᱧ ᱛᱮᱥᱮ ᱱᱚᱝᱠᱟ ᱦᱟᱹᱴᱤᱧ ᱟᱠᱟᱱᱟ ᱚᱱᱟ ᱠᱚᱵᱤᱱ ᱵᱟᱲᱟᱭᱟ
ᱤᱭᱟᱹ
ᱠᱷᱩᱢᱟ. ᱠᱩ ᱩᱱᱩ ᱪᱮᱫ ᱞᱮᱠᱟ ᱠᱚ ᱦᱟᱹᱴᱤᱧᱟ ᱵᱟᱹᱞᱤᱧ ᱵᱟᱲᱟᱭᱟ ᱟᱹᱞᱤᱧ ᱟᱨᱠᱤ ᱧᱮᱞ ᱫᱚᱞᱤᱧ ᱧᱮᱞ ᱵᱟᱲᱟ ᱟᱠᱟᱫ ᱠᱚᱣᱟ ᱦᱟᱹᱴᱤᱧ ᱠᱚᱫᱚ ᱦᱟᱸᱜ
ᱩᱸ ᱪᱮᱫ ᱠᱚ ᱞᱟᱹᱭ ᱦᱚᱜ-ᱚᱭ ᱡᱮ ᱵᱟᱯᱞᱟ ᱜᱤᱨᱟᱹ ᱠᱚ ᱡᱩᱫᱤ ᱵᱚᱱ ᱞᱟᱹᱭᱟ ᱦᱮᱸᱥᱮ ᱵᱟᱯᱞᱟ ᱜᱤᱨᱟᱹ ᱫᱚ ᱢᱟᱱᱮ ᱚᱱᱟ ᱜᱤᱨᱟᱹ ᱵᱷᱤᱛ ᱛᱤᱨ ᱨᱮᱫᱚ ᱪᱮᱫ ᱪᱮᱫ ᱠᱚ ᱛᱟᱦᱮᱱᱟ ᱟᱨᱠᱤ
ᱦᱮᱸ ᱱᱚᱣᱟ ᱵᱟᱯᱞᱟ ᱜᱤᱨᱟᱹ ᱦᱟᱸᱜ ᱵᱚᱱ ᱧᱮᱞ ᱟᱹᱜᱩ ᱠᱟᱱᱟ ᱦᱟᱸᱜ ᱚᱱᱟ ᱥᱟᱨᱡᱚᱢ ᱥᱟᱠᱟᱢ ᱢᱟ ᱞᱟᱜᱟᱜ ᱠᱟᱱ ᱜᱮᱭᱟ ᱦᱮᱸ ᱥᱟᱶᱛᱮ ᱟᱞᱮ ᱱᱚᱛᱮ ᱢᱟᱱᱮ ᱱᱟᱜ ᱫᱷᱩᱵᱤ ᱜᱷᱟᱥ ᱥᱟᱶᱛᱮ ᱮᱸ ᱚᱱᱟ ᱟᱫᱽᱣᱟ ᱪᱟᱣᱞᱮ ᱡᱟᱦᱟᱸ ᱠᱚ ᱮᱢᱟ
ᱦᱮᱸ
ᱟᱫᱽᱣᱟ ᱪᱟᱣᱞᱮ ᱟᱨ ᱚᱱᱟ ᱥᱟᱥᱟᱝ ᱤᱭᱟᱹ ᱠᱚ ᱮᱢᱟ ᱥᱩᱛᱟᱹᱢ ᱠᱚ ᱮᱢᱟ ᱫᱚ ᱚᱱᱟ ᱛᱮᱜᱮ ᱦᱟᱸᱜ ᱛᱚᱞ ᱛᱮ ᱦᱟᱸᱜ ᱠᱚ ᱟᱫᱚ ᱠᱚ ᱜᱤᱨᱟᱹ ᱞᱮᱠᱟ ᱠᱚ ᱵᱷᱮᱡᱟᱭᱟ ᱦᱟᱸᱜ
ᱦᱮᱸ ᱟᱫᱚ ᱪᱮᱫ ᱠᱚ ᱞᱟᱹᱭᱟ ᱵᱟᱯᱞᱟ ᱜᱤᱨᱟᱹ ᱫᱚ ᱦᱟᱸᱜ ᱱᱚᱝᱠᱟ ᱵᱚᱱ ᱠᱳᱞᱟ ᱟᱫᱚ ᱵᱷᱟᱸᱰᱟᱱ ᱜᱤᱨᱟᱹ ᱫᱚᱦᱚᱸ ᱞᱟᱹᱭᱟᱠᱚ ᱚᱱᱠᱟ ᱞᱮᱠᱟᱜᱮ ᱢᱮᱱᱠᱷᱟᱱ ᱵᱷᱟᱸᱰᱟᱱ ᱜᱤᱨᱟ‌. ᱨᱮᱫᱚ ᱞᱟᱹᱭ ᱟᱠᱚ ᱠᱚᱭᱞᱟ ᱥᱟᱶᱛᱮ ᱢᱟᱱᱮ ᱠᱩᱭᱟᱹ ᱟᱨᱠᱤ ᱚᱱᱠᱟᱱᱟᱜ ᱡᱤᱱᱤᱥ ᱠᱚ ᱠᱩᱞᱟ
ᱩ
ᱦᱮᱸ ᱟᱫᱚ ᱟᱵᱚ ᱫᱚ ᱧᱮᱞ ᱦᱳᱭ ᱠᱟᱱᱟ ᱡᱮ ᱱᱮᱛᱟᱨ ᱠᱚᱫᱚ ᱦᱟᱸᱜ ᱚᱱᱟ ᱠᱚ ᱪᱮᱛᱟᱱ ᱨᱮᱫᱚ ᱩᱱᱟᱹᱜ ᱫᱚ ᱢᱟᱱᱮ ᱤᱭᱟᱹ ᱫᱚ ᱵᱟᱹᱱᱩᱜ ᱛᱟᱵᱚᱱᱟ ᱟᱨᱠᱤ ᱜᱤᱨᱟᱹ ᱠᱚ ᱧᱮᱞ ᱥᱮ ᱜᱤᱨᱟᱹ ᱠᱚᱫᱚ ᱪᱮᱫᱠᱟ ᱠᱟᱛᱮ ᱛᱮᱭᱟᱨ ᱫᱟᱠᱚ ᱥᱮ ᱪᱮᱫ ᱪᱮᱫ ᱠᱚᱠᱚ ᱞᱟᱜᱟᱣᱟᱜ ᱠᱟᱱᱟ ᱟᱫᱚ ᱱᱚᱣᱟ ᱠᱚᱫᱚ ᱦᱟᱸᱜ ᱵᱟᱵᱚᱱ ᱧᱮᱞ ᱜᱮᱭᱟ ᱡᱟᱹᱥᱛᱤ ᱠᱟᱭᱛᱮ ᱧᱮᱞᱚᱜ ᱠᱟᱱᱟ ᱡᱮ ᱦᱚᱜ-ᱚᱭ ᱠᱟᱜᱚᱡᱽ ᱥᱟᱠᱟᱢ ᱡᱟᱦᱟᱸᱛᱮ ᱠᱟᱜᱚᱡᱽ ᱨᱮᱱᱟᱜ ᱠᱚᱠᱚ ᱵᱮᱱᱟᱣ ᱫᱟ ᱟᱨᱠᱤ ᱠᱤ ᱦᱚᱜ ᱚᱱᱟ ᱠᱚᱜᱮ ᱡᱟ. ᱥᱛᱤᱜ ᱠᱟ ᱡᱟᱹᱥᱛᱤᱜ ᱠᱟᱱᱟ ᱟᱨ ᱜᱤᱨᱟᱹ ᱨᱮᱱᱟᱜ ᱵᱮᱣᱦᱟᱨ ᱫᱚ ᱧᱮᱞᱚᱜ ᱠᱟᱱᱟ ᱡᱮ ᱵᱟᱹᱭ ᱵᱟᱹᱭ ᱛᱮᱠᱚ ᱠᱚᱢ ᱤᱫᱤᱭᱮᱫᱟ
ᱦᱮᱸ ᱦᱮᱸ ᱟᱨ ᱤᱧᱤᱧ ᱞᱟᱹᱭᱫᱟ ᱡᱮ ᱦᱟᱸᱜ ᱟᱵᱚ ᱢᱟ ᱟᱹᱰᱤ ᱜᱚᱴᱟᱝ ᱥᱟᱠᱟᱢ ᱜᱮ ᱦᱟᱸᱜ ᱱᱚᱝᱠᱟ ᱩᱸ ᱟᱵᱚ ᱚᱱᱟ ᱵᱚᱸᱜᱟ ᱠᱚᱨᱮ ᱦᱚᱸᱜ ᱵᱚᱱ ᱞᱟᱜᱟᱣᱟ ᱚᱱᱠᱟ ᱡᱟᱦᱟᱸ ᱟᱨ ᱪᱮᱫ ᱪᱮᱫ ᱥᱟᱠᱟᱢ ᱠᱚ ᱟᱵᱚ ᱥᱟᱶᱛᱟ ᱨᱮ ᱦᱟᱸᱜ ᱠᱟᱹᱢᱤ ᱨᱮᱵᱚᱱ ᱞᱟᱜᱟᱣ ᱛᱟᱵᱚᱱᱟ ᱠᱟ ᱩᱭᱦᱟᱹᱨ ᱢᱮᱱᱟᱜ ᱛᱟᱹᱵᱤᱱᱟ ᱡᱟᱦᱟᱸ ᱥᱟᱠᱟᱢ ᱠᱚ
ᱦᱮᱸ ᱟᱫᱚ ᱩᱭᱦᱟᱹᱨ ᱵᱚᱞᱛᱮ ᱟᱹᱞᱤᱧ ᱫᱚ ᱦᱟᱸᱜ ᱟᱸ ᱥᱟᱨᱡᱚᱢ ᱥᱟᱠᱟᱢ ᱜᱮ ᱡᱟᱹᱥᱛᱤ ᱞᱤᱧ ᱧᱮᱞ ᱟᱠᱟᱫᱟ, ᱚᱱᱟ ᱥᱟᱶᱛᱮ ᱦᱚᱜ-ᱚᱭ ᱩᱞ ᱡᱟᱦᱟᱸ ᱠᱚ ᱞᱟᱹᱭᱮᱫ ᱠᱟᱱ ᱩᱞ ᱨᱮᱱᱟᱜ ᱥᱟᱠᱟᱢ ᱥᱮ ᱰᱟᱹᱨ ᱦᱚᱸᱜ ᱚᱱᱟ, ᱠᱚ ᱟᱨ ᱚᱱᱠᱟ ᱫᱚ ᱦᱟᱸᱜ ᱟᱫᱚ ᱫᱤᱥᱟᱹ ᱵᱟᱝ ᱦᱤᱡᱩᱜ ᱠᱟᱱᱟ,
ᱚᱱᱟ ᱪᱮᱫ ᱠᱚ ᱞᱟᱹᱭᱟ ᱼᱼ ᱚᱱᱟ ᱪᱷᱟᱹᱴᱭᱟᱹᱨ ᱡᱚᱠᱷᱚᱡ ᱥᱮ ᱪᱮᱫ ᱡᱚᱠᱷᱚᱡ ᱪᱮᱫ ᱠᱟᱹᱨᱤ ᱥᱟᱠᱟᱢ ᱥᱮ ᱪᱮᱫ ᱠᱚ ᱞᱟᱜᱟᱣ ᱵᱟᱲᱟᱭᱟᱠᱚ, ᱟᱡᱚᱢ ᱵᱟᱲᱟ ᱠᱟᱜ ᱠᱳᱣᱟᱞᱤᱧ ᱧᱮᱞ ᱫᱚ ᱵᱟᱞᱤᱧ ᱧᱮᱞ ᱠᱟᱜ ᱠᱚᱣᱟ ᱟᱞᱤᱧ ᱦᱚᱸ
ᱦᱮᱸ
ᱛᱟᱨᱯᱚᱨᱮᱼᱼ ᱚᱱᱟ ᱡᱮᱢᱚᱱ ᱥᱟᱨᱡᱚᱢ ᱥᱟᱠᱟᱢ ᱢᱟ ᱦᱟᱸᱜ ᱚᱱᱟ ᱵᱟᱯᱞᱟ ᱡᱚᱠᱷᱚᱡ ᱦᱚᱸ ᱞᱟᱜᱟᱜ ᱜᱮᱭᱟ, ᱡᱟᱦᱟᱸᱭ ᱩᱸ ᱡᱚᱠᱷᱚᱱ ᱦᱟᱸᱜᱼᱼ ᱵᱟᱯᱞᱟ ᱦᱩᱭᱩᱜᱼᱟ ᱦᱟᱹᱜ ᱛᱚᱠᱷᱚᱱ ᱦᱟᱸᱜ ᱛᱚᱠᱷᱚᱱ ᱦᱚᱸ ᱞᱟᱜᱟᱜ ᱜᱮᱭᱟ,
ᱦᱩᱸ ᱦᱩᱸ
ᱚᱱᱟ ᱥᱟᱶᱛᱮ ᱟᱵᱚᱼᱼ ᱧᱮᱞ ᱧᱮᱞ ᱞᱮᱠᱷᱟᱱ ᱦᱟᱸᱜ ᱩᱸᱻ ᱱᱚᱣᱟ ᱤᱭᱟᱹ ᱥᱟᱠᱟᱢ ᱵᱤᱱ ᱧᱮᱞ ᱠᱟᱜᱼᱟ ᱠᱟᱨᱟᱢ ᱥᱟᱠᱟᱢ,
ᱦᱮᱸ ᱠᱟᱨᱟᱢ ᱫᱚ ᱧᱮᱞ ᱦᱳᱭ ᱠᱟᱱᱟ ᱟᱫᱚ ᱧᱮᱞ ᱵᱚᱞᱛᱮ ᱱᱚᱝᱠᱟ ᱚᱱᱟ ᱫᱚ ᱢᱟᱱᱮᱼᱼ, ᱵᱚᱸᱜᱟ ᱵᱩᱨᱩᱭᱟᱠᱚ ᱟᱨᱠᱤ ᱱᱚᱣᱟ ᱠᱟᱨᱟᱢ ᱫᱟᱨᱮ,
ᱠᱚ ᱵᱚᱸᱜᱟ ᱟᱜᱼᱟ ᱱᱚᱣᱟ ᱠᱚᱜᱮᱞᱤᱧ ᱵᱟᱲᱟᱭᱟ,
ᱟᱨ ᱚᱱᱟ ᱠᱟᱨᱟᱢ ᱥᱟᱠᱟᱢ ᱫᱚ ᱱᱟᱦᱟᱜ ᱡᱟᱦᱟᱸᱭ ᱩᱸᱻ ᱢᱤᱫ ᱦᱚᱲ ᱵᱚᱸᱜᱟ ᱛᱟᱞᱟ ᱞᱮᱱᱠᱷᱟᱱ ᱟᱫᱚ ᱵᱚᱸᱜᱟ ᱛᱟᱞᱟ ᱯᱚᱨᱮ ᱦᱟᱸᱜ, ᱡᱟᱦᱟᱸ ᱚᱱᱟ ᱨᱩᱢ ᱰᱟᱠᱟᱣ ᱞᱟᱦᱟᱨᱮ ᱚᱱᱟ ᱛᱮᱞ ᱱᱟᱦᱟᱱ ᱞᱮᱠᱟ ᱦᱩᱭᱩᱜᱼᱟ ᱥᱮ
ᱦᱮᱸ
ᱛᱮᱞ ᱱᱟᱦᱟᱱ ᱡᱚᱠᱷᱚᱡ ᱟᱫᱚ ᱚᱱᱮ ᱡᱟᱦᱟᱸ ᱢᱤᱫᱽᱴᱟᱹᱝ ᱥᱤᱢ ᱠᱚ ᱵᱚᱸᱜᱟᱭᱮᱭᱟ ᱦᱟᱸᱜ, ᱥᱤᱢ ᱵᱚᱸᱜᱟ ᱠᱟᱛᱮᱫ ᱦᱟᱸᱜ ᱟᱫᱚ ᱫᱟᱠᱟ ᱠᱚᱠᱚ ᱤᱥᱤᱱ ᱛᱮ ᱟᱫᱚ ᱦᱟᱸᱜ, ᱚᱱᱟ ᱠᱟᱨᱟᱢ ᱥᱟᱠᱟᱢ ᱨᱮ ᱦᱟᱜ ᱩᱱᱠᱤᱱ ᱡᱟᱦᱟᱸᱭᱼᱼ ᱚᱲᱟᱜ ᱨᱮ ᱦᱟᱸᱜ ᱠᱤᱱ ᱛᱟᱦᱮᱸᱱᱟ ᱦᱟᱸᱜ, ᱤᱭᱟᱹ ᱩᱱᱠᱩ ᱟᱡᱨᱤᱱ ᱦᱚᱯᱚᱱ ᱠᱚ ᱡᱟᱦᱟᱸᱭ ᱩᱱᱠᱩ ᱦᱟᱸᱜ ᱠᱚ ᱡᱚᱢ ᱦᱚᱪᱚ ᱠᱚᱣᱟ ᱚᱱᱟ ᱠᱟᱨᱟᱢ ᱥᱟᱠᱟᱢ ᱨᱮ, ᱢᱮᱱ ᱵᱟᱲᱟ ᱠᱟᱜ ᱠᱚᱣᱟᱞᱤᱧ,
ᱮᱸ
ᱟᱫᱚ ᱧᱮᱞ ᱫᱚ ᱦᱟᱜ ᱚᱱᱠᱟ ᱫᱚ ᱢᱤᱫᱽ ᱵᱟᱨᱭᱟ᱾ ᱠᱟᱹᱢᱤ ᱠᱚᱨᱮᱫ ᱫᱚ ᱧᱮᱞᱚᱜᱼᱟ ᱡᱮ ᱵᱟᱝ ᱥᱩᱨ ᱦᱩᱭ ᱠᱟᱱᱟ ᱡᱟᱹᱥᱛᱤ ᱫᱚ ᱧᱮᱞᱚᱜᱼᱟ ᱡᱮ ᱚᱱᱟ ᱜᱚᱡ ᱜᱩᱨᱼᱼ ᱠᱚᱨᱮ ᱫᱚ ᱟᱨᱠᱤ ᱠᱩᱲᱤ ᱜᱤᱫᱽᱨᱟᱹ ᱫᱚ ᱦᱟᱸᱜ ᱩᱱᱟᱹᱜ ᱫᱚ ᱢᱟᱱᱮ ᱵᱟᱝ ᱥᱳᱨ ᱵᱟᱲᱟ ᱦᱩᱭ ᱠᱟᱱᱟ ᱛᱚ ᱟᱫᱚ ᱚᱱᱟ ᱠᱚᱫᱚ ᱦᱟᱸᱜ ᱵᱟᱹᱞᱤᱧ ᱵᱟᱲᱟᱭᱟ
ᱦᱩᱸ ᱦᱩᱸ ᱚᱱᱠᱟᱜᱮ ᱦᱩ᱾ ᱡᱟᱦᱟᱸ ᱧᱮᱞ ᱠᱚᱛᱮ ᱜᱮ ᱦᱟᱸᱜ ᱵᱚᱱ ᱥᱮᱬᱟ ᱵᱟᱲᱟᱭᱟ ᱟᱨ ᱚᱠᱚᱭ ᱚᱱᱟ ᱤᱫᱤ ᱠᱟᱛᱮ ᱦᱟᱸᱜ ᱠᱚ ᱯᱟᱲᱦᱟᱣ ᱵᱟᱲᱟᱜᱼᱟ, ᱩᱱᱠᱩ ᱫᱚ ᱦᱟᱸᱜ ᱚᱱᱟ ᱤᱫᱤ ᱠᱟᱛᱮᱫ ᱠᱚ ᱵᱟᱲᱟᱭ ᱜᱮᱭᱟ,
ᱟᱨ ᱢᱤᱫᱽᱴᱮᱱ ᱧᱮᱞ ᱞᱮᱠᱷᱟᱱ ᱫᱚ ᱦᱟᱸᱜ ᱡᱮᱢᱚᱱ ᱚᱱᱟ ᱟᱵᱚ ᱡᱮᱢᱚᱱ ᱦᱟᱸᱜ ᱪᱤᱛᱟᱹᱨ ᱨᱮ ᱦᱟᱸᱜ ᱩᱱᱠᱩ, ᱮᱸ ᱜᱚᱡ ᱦᱚᱲ ᱠᱚ ᱦᱟᱸᱜ ᱵᱚᱱ ᱮᱢ ᱠᱚᱫᱚ ᱡᱟᱦᱟᱸᱭ ᱠᱚ ᱵᱚᱸᱜᱟ ᱛᱟᱞᱟᱜᱼᱟ ᱚᱱᱟ ᱠᱚᱨᱮ ᱫᱚ ᱦᱟᱸᱜ ᱚᱱᱟ ᱥᱚᱥᱟᱱ ᱠᱚᱨᱮ ᱫᱚ ᱦᱟᱸᱜ ᱠᱩᱲᱤ ᱦᱚᱯᱚᱱ ᱫᱚ ᱴᱳᱴᱟᱞ ᱜᱮ ᱵᱟᱠᱚ ᱥᱩᱨ ᱦᱚᱪᱚ ᱟᱠᱚᱣᱟᱠᱚ,
ᱟᱫᱚ ᱚᱸᱰᱮ ᱦᱚᱸ ᱢᱤᱫᱽᱴᱟᱹᱝ ᱥᱟᱠᱟᱢ ᱞᱟ ᱛᱤᱜ ᱜᱮᱭᱟ, ᱟᱞᱮ ᱱᱚᱛᱮ ᱫᱚ ᱧᱮᱞ ᱟᱹᱜᱩ ᱟᱠᱟᱫ ᱠᱚᱣᱟᱞᱤᱧ ᱢᱟᱱᱮ ᱡᱟᱦᱟᱸ ᱟᱵᱚᱭ ᱩᱸᱻ ᱥᱮᱫᱟᱭ ᱢᱟᱠᱚ ᱱᱮᱛᱟᱨ ᱫᱷᱟᱹᱵᱤᱡ ᱦᱚᱸ ᱢᱮᱱᱟᱜ ᱜᱮᱭᱟ, ᱞᱟᱹᱭ ᱜᱮᱭᱟ ᱠᱚ ᱡᱮ ᱟᱵᱚ ᱫᱚ ᱵᱤᱱ ᱞᱩᱜᱽᱲᱤ ᱛᱮᱜᱮ ᱵᱚᱱ ᱦᱮᱡ ᱞᱮᱱᱟ, ᱟᱨ ᱵᱤᱱ ᱞᱩᱜᱽᱲᱤ ᱛᱮᱜᱮ ᱦᱟᱸᱜ ᱵᱚᱱ ᱪᱟᱞᱟᱜᱼᱟ᱾
ᱦᱩᱸ᱾
ᱦᱮᱸ ᱟᱫᱚ ᱚᱱᱟ ᱦᱤᱥᱟᱹᱵᱽ ᱛᱮ ᱦᱟᱸᱜ ᱟᱫᱚ ᱛᱚᱠᱷᱚᱱ ᱫᱚ ᱦᱩᱸᱻ ᱟᱫᱚ ᱡᱟᱦᱟᱸᱭ ᱦᱟᱸᱜ ᱜᱚᱜᱚ ᱦᱚᱲ ᱦᱩᱭᱮᱱ ᱵᱟᱵᱟ ᱦᱚᱲ ᱦᱩᱭᱮᱱ ᱟᱫᱚ ᱦᱟᱸᱜ ᱚᱱᱟ ᱥᱟᱠᱟᱢ ᱜᱮ ᱦᱟᱸᱜ ᱚᱱᱮ ᱤᱭᱟᱹ ᱢᱟᱛᱠᱚᱢ ᱥᱟᱠᱟᱢ ᱵᱤᱱ ᱧᱮᱞ ᱟᱠᱟᱫᱼᱟ ᱛᱚ?
ᱦᱮᱸ ᱦᱮᱸ ᱢᱟᱛᱠᱚᱢ ᱫᱚ ᱧᱮᱞ ᱥᱟᱠᱟᱢ ᱫᱚ ᱧᱮᱞ ᱵᱟᱲᱟ ᱦᱳᱭ ᱠᱟᱱᱟ᱾
ᱦᱮᱸ ᱚᱱᱟ ᱢᱟᱛᱠᱚᱢ ᱥᱟᱠᱟᱢ ᱜᱮ, ᱢᱟᱛᱠᱚᱢ ᱰᱟᱹᱨ ᱦᱟᱸᱜ ᱟᱹᱜᱩᱭ ᱛᱮ ᱥᱟᱠᱟᱢ ᱜᱮ ᱦᱟᱸᱜ ᱚᱱᱟᱛᱮ ᱦᱟᱸᱜ ᱟᱫᱚ ᱩᱱᱤ ᱫᱚ ᱦᱟᱸᱜ ᱚᱱᱟ ᱦᱳ ᱞᱩᱜᱽᱲᱤ ᱞᱟᱯᱚ ᱵᱷᱟᱺᱫᱩᱲ ᱠᱟᱛᱮᱫ ᱦᱟᱸᱜ ᱚᱱᱟ ᱛᱮᱜᱮ ᱦᱟᱸᱜ ᱠᱚ ᱤᱭᱟᱹᱭᱼᱭᱟ ᱫᱟᱯᱟᱞ ᱧᱚᱜᱮᱭᱟ ᱛᱚ, ᱩᱱ ᱡᱚᱠᱷᱚᱡ ᱚᱱᱟ ᱥᱟᱠᱟᱢ ᱴᱟᱜ ᱦᱟᱸᱜ ᱚᱸᱰᱮ ᱞᱟᱜᱟᱜᱼᱟ᱾
ᱦᱮᱸᱻ᱾ ᱟᱫᱚ ᱦᱟᱸᱜ ᱱᱚᱣᱟ ᱠᱚᱫᱚ ᱦᱟᱸᱜ ᱵᱟᱝ ᱵᱟᱲᱟᱭ ᱦᱳᱭ ᱟᱠᱟᱱᱟ, ᱟᱫᱚ ᱟᱸᱡᱚᱢ ᱠᱟᱛᱮ ᱵᱷᱟᱜᱮ ᱜᱮ ᱵᱩᱡᱷᱟᱹᱜ ᱠᱟᱱᱟ ᱪᱮᱫ ᱠᱚ ᱞᱟᱹᱭᱟ ᱵᱟᱵᱟ ᱦᱚᱲ ᱠᱚᱫᱚ ᱦᱟᱸᱜ ᱱᱚᱣᱟ ᱠᱚᱫᱚ ᱥᱟᱱᱟᱢᱟᱜ ᱜᱮᱠᱚ ᱧᱮᱞ ᱟᱠᱟᱫᱟ ᱟᱨᱠᱤ, ᱪᱮᱫ ᱠᱟ ᱠᱟᱹᱢᱤ ᱠᱚᱨᱟᱣ ᱦᱳᱭᱳᱜᱼᱟ ᱥᱮ ᱪᱮᱫ ᱠᱟ ᱵᱟᱝ ᱪᱮᱫ ᱪᱮᱫ ᱠᱚ ᱞᱟᱹᱠᱛᱤᱭᱟ? ᱟᱫᱚ ᱦᱟᱸᱜ ᱜᱚᱜᱚ ᱦᱚᱲ ᱠᱚᱫᱚ ᱚᱱᱟ ᱠᱚᱫᱚ ᱵᱟᱝ ᱠᱚ ᱵᱟᱲᱟᱭᱟ᱾ ᱟᱫᱚ ᱵᱷᱟᱜᱮ ᱜᱮ ᱟᱸᱡᱚᱢ ᱠᱟᱛᱮᱜ ᱦᱚᱸ ᱥᱮᱬᱟ ᱦᱩᱭᱩᱜ ᱠᱟᱱᱟ ᱟᱨᱠᱤ᱾
ᱦᱮᱸ ᱦᱮᱸ᱾
ᱦᱮᱸ᱾ ᱟᱨ ᱦᱚᱸᱜᱼᱚᱭ ᱡᱮ ᱚᱱᱟ ᱥᱟᱠᱟᱢ ᱫᱚ ᱞᱟᱹᱭ ᱞᱮᱠᱷᱟᱡ ᱟᱼᱟᱵᱚ ᱢᱟᱹᱱᱢᱤ ᱥᱟᱶ ᱛᱮᱫᱚ ᱢᱟᱱᱮ ᱥᱮ ᱟᱵᱚ ᱦᱚᱲ ᱥᱟᱞᱟᱜ ᱫᱚ ᱥᱟᱠᱟᱢ ᱫᱚ ᱟᱹᱰᱤ ᱜᱟᱹᱦᱤᱨ ᱥᱟᱹᱜᱟᱹᱭ ᱢᱮᱱᱟᱜ ᱛᱟᱭᱟ, ᱪᱮᱫᱟᱜ ᱥᱮ ᱧᱮᱞᱚᱜᱼᱟ ᱟᱵᱚ ᱫᱚ ᱱᱚᱝ ᱠᱟ ᱫᱷᱤᱨᱤ ᱫᱟᱨᱮᱹ ᱢᱟᱱᱮ ᱮᱢᱟᱱᱟᱜ ᱠᱚᱜᱮ ᱵᱚᱱ ᱵᱚᱸᱜᱟ ᱵᱩᱨᱩ ᱟᱠᱚᱣᱟ ᱟᱨᱠᱤ᱾
ᱦᱮᱸ ᱦᱮᱸ᱾
ᱦᱮᱸ ᱟᱫᱚ ᱱᱚᱣᱟ ᱠᱚ ᱥᱟᱞᱟᱜ ᱫᱚ ᱟᱵᱚᱣᱟᱜ ᱫᱚ ᱟᱹᱰᱤ ᱢᱟᱱᱮ ᱥᱟᱹᱜᱟᱹᱭ ᱢᱮᱱᱟᱜ ᱛᱟᱵᱚᱱᱟ᱾
ᱦᱮᱸ᱾
ᱦᱩᱸ ᱪᱮᱫ ᱠᱚ ᱞᱟᱹᱭᱟ? ᱥᱟᱱᱟᱢ ᱡᱟᱦᱮᱨ ᱛᱷᱟᱱ ᱠᱚᱨᱮᱫ ᱜᱮ ᱧᱮᱞ ᱦᱳᱭ ᱠᱟᱱᱟ ᱡᱮ ᱱᱚᱝᱠᱟ ᱫᱚ ᱪᱤᱛᱟᱹᱨ ᱟ ᱠᱟᱣ ᱞᱮᱠᱟᱱ ᱵᱚᱸᱜᱟ ᱵᱩᱨᱩ ᱠᱚᱫᱚ ᱩᱱᱟᱹᱜ ᱵᱟᱝ ᱵᱚᱱ ᱵᱚᱸᱜᱟ ᱟᱠᱚ ᱜᱮᱭᱟ ᱡᱟᱹᱥᱛᱤ ᱫᱚ᱾ ᱱᱩᱝᱠᱩ ᱫᱷᱤᱨᱤ ᱫᱟᱨᱮᱹ ᱚᱱᱟ ᱥᱟ ᱥᱟᱶᱛᱮ ᱢᱟᱱᱮ ᱢᱤᱫ ᱠᱟᱛᱷᱟ ᱛᱮ ᱞᱟᱹᱭ ᱜᱟᱱᱚᱜᱼᱟ ᱡᱮ ᱟᱫᱚ ᱱᱩᱠᱩ ᱞᱟᱭᱚᱝ ᱵᱚᱱ ᱵᱚᱸᱜᱟᱼᱵᱩᱨᱩ ᱟᱠᱚᱣᱟ ᱾
ᱚᱱᱟ ᱥᱟᱶᱛᱮ ᱱᱩᱠᱩ ᱟᱵᱚ ᱦᱟᱹᱛᱤ ᱴᱷᱟᱹᱠᱩᱨ ᱠᱚ ᱦᱟᱸᱜ ᱢᱮᱱᱟᱜ ᱠᱚᱣᱟ, ᱱᱩᱠᱩ ᱠᱚᱦᱚᱸ ᱵᱚᱱ ᱵᱚᱸᱜᱟ ᱵᱩᱨᱩ ᱟᱠᱚ ᱜᱮᱭᱟ ᱦᱟᱸᱜ᱾
ᱦᱮᱸ ᱦᱮᱸ ᱱᱩᱠᱩ ᱠᱚᱦᱚᱸ ᱵᱚᱱ ᱵᱚᱸᱜᱟ ᱵᱩᱨᱩ ᱟᱠᱚᱣᱟ, ᱦᱟᱹᱛᱤ ᱥᱟᱫᱚᱢ ᱦᱮᱸ ᱟᱨ ᱦᱟᱹᱛᱤ ᱥᱟᱫᱚᱢ ᱵᱚᱸᱜᱟ ᱵᱩᱨᱩ ᱨᱮᱱᱟᱜ ᱦᱚᱸ ᱢᱟᱱᱮ ᱟᱵᱚᱣᱟᱜ ᱫᱚ ᱟᱭᱢᱟ ᱞᱮᱠᱟᱱᱟᱜ ᱱᱟᱜᱟᱢ ᱠᱚ ᱢᱮᱱᱟᱜᱼᱟ ᱟᱫᱚ ᱦᱟᱸᱜ ᱩᱱᱟᱹᱜ ᱫᱚ ᱵᱟᱝ ᱵᱚᱱ ᱵᱟᱲᱟᱭᱟ ᱟᱨᱠᱤ, ᱟᱨ ᱪᱮᱫ ᱞᱟᱹᱜᱤᱫ ᱢᱟᱱᱮ ᱩᱱᱠᱤᱱ ᱦᱚᱸᱵᱚᱱ ᱵᱚᱸᱜᱟ ᱟᱹᱠᱤᱱ ᱠᱟᱱᱟ, ᱦᱟᱹᱛᱤ ᱥᱮ ᱥᱟᱫᱚᱢ ᱢᱟᱱᱮ ᱪᱮᱫᱟᱜ ᱵᱚᱱ ᱫᱚᱦᱚᱭ ᱠᱤᱱᱟ ᱱᱚᱣᱟ ᱨᱮᱱᱟᱜ ᱦᱚᱸ ᱢᱤᱫ ᱴᱟᱝ ᱱᱟᱜᱟᱢ ᱢᱮᱱᱟᱜ ᱛᱟᱵᱚᱱᱟ ᱟᱫᱚ ᱵᱟᱝᱵᱚᱱ ᱵᱟᱲᱟᱭᱟ ᱚᱱᱟ ᱠᱚᱫᱚ ᱵᱟᱝᱵᱚᱱ ᱵᱩᱡᱽ ᱫᱟᱲᱮᱭᱟᱜ ᱠᱟᱱᱟ ᱚᱱᱟ